ᱦᱮᱞᱳ᱾
ᱦᱮᱸ ᱡᱚᱦᱟᱨ ᱜᱮ ᱫᱟᱫᱟ᱾
ᱦᱟᱸ ᱡᱚᱦᱟᱨ ᱜᱮ ᱟᱹᱞᱤᱧᱟᱜ ᱨᱚᱲ ᱵᱤᱱ ᱟᱸᱡᱚᱢᱮᱜᱼᱟ?
ᱦᱮᱸ ᱦᱮᱸ ᱟᱸᱡᱚᱢᱮᱫᱟᱞᱤᱧ᱾
ᱚ ᱟᱨ ᱟᱹᱵᱤᱱᱟᱜ ᱦᱚᱸ ᱟᱸᱡᱚᱢᱚᱜ ᱠᱟᱱ ᱜᱮᱭᱟ᱾
ᱟᱫᱚ ᱞᱟᱦᱟ ᱥᱮᱫ ᱥᱟᱛᱟᱢ ᱡᱟᱦᱟᱱᱟᱜ ᱥᱟᱛᱟᱢ ᱤᱫᱤᱭᱟᱛᱮᱜ ᱜᱟᱯᱟᱞ ᱢᱟᱨᱟᱣ ᱦᱩᱭ ᱞᱮᱱ ᱜᱮ᱾ ᱟᱫᱚ ᱫᱟᱫᱟ ᱤᱧᱟᱹᱜ ᱢᱤᱫᱴᱮᱱ ᱠᱩᱠᱞᱤ ᱛᱟᱦᱮᱸ ᱠᱟᱱ ᱛᱤᱧᱟ ᱡᱩᱫᱤ ᱚᱱᱟ ᱛᱮᱞᱟ ᱡᱩᱫᱤᱢ ᱮᱢ ᱫᱟᱲᱮ ᱠᱟᱜ ᱠᱮᱭᱟ ᱱᱟᱯᱟᱭ ᱠᱚᱜ-ᱟ᱾
ᱟᱪᱪᱷᱟ ᱢᱮᱱ ᱵᱤᱱ ᱢᱟ᱾
ᱦᱮᱸ ᱱᱤᱛᱚᱜ ᱢᱟᱛᱚ ᱡᱟᱹᱥᱛᱤ ᱧᱮᱞᱚᱜ ᱠᱟᱱᱟ ᱟᱵᱚᱣᱟᱜ ᱢᱟᱱᱮ ᱡᱷᱚᱛᱚ ᱥᱟᱶᱛᱟ ᱨᱮᱜᱮ ᱢᱟᱱᱮ ᱡᱟᱹᱥᱛᱤ ᱥᱟᱠᱟᱢ ᱚᱲᱮᱡ ᱦᱩᱭᱩᱜ ᱠᱟᱱᱟ ᱟᱫᱚ ᱱᱚᱣᱟ ᱥᱟᱠᱟᱢ ᱚᱲᱮᱡ ᱨᱮᱱᱟᱜ ᱚᱸᱡᱮ ᱠᱚ ᱡᱮ ᱢᱟᱱᱮ ᱠᱟᱨᱚᱱ ᱠᱚᱫᱚ ᱪᱮᱫ? ᱢᱟᱱᱮ ᱪᱮᱫ ᱠᱷᱟᱹᱛᱤᱨ ᱱᱚᱶᱟ ᱠᱚ ᱦᱳᱭᱳᱜ ᱠᱟᱱᱟ ᱥᱮ ᱪᱮᱫ ᱠᱚ ᱪᱤᱠᱟᱹ ᱞᱮᱠᱷᱟᱱ ᱱᱚᱣᱟ ᱠᱚ ᱵᱟᱝ ᱦᱩᱭᱩᱜ-ᱟ᱾ ᱛᱚ ᱚᱱᱟ ᱠᱚ ᱱᱤᱛᱚᱜ ᱢᱟ ᱟᱹᱰᱤ ᱡᱟᱹᱥᱛᱤ ᱧᱮᱞᱚᱜ ᱠᱟᱱᱟ ᱥᱮ ᱛᱚ ᱚᱱᱟ ᱠᱚ ᱵᱟᱨᱮᱛᱮ ᱡᱩᱫᱤ ᱜᱟᱯᱟᱞ ᱢᱟᱨᱟᱣ ᱦᱩᱭ ᱠᱚᱜ-ᱟ ᱵᱷᱟᱜᱤ ᱠᱚᱜ-ᱟ ᱡᱟᱦᱟᱸᱛᱮ ᱟᱵᱚᱣᱟᱜ ᱢᱤᱫᱴᱮᱱ ᱜᱷᱟᱨᱚᱸᱡᱽ ᱱᱟᱯᱟᱭ ᱛᱟᱦᱮᱸ ᱠᱚᱜ-ᱟ ᱥᱮ ᱢᱤᱫᱴᱮᱱ ᱜᱷᱟᱨᱚᱸᱡ ᱨᱮ ᱥᱟᱱᱟᱢ ᱦᱚᱲ ᱱᱟᱯᱟᱭ ᱛᱮᱠᱚ ᱛᱟᱦᱮᱸ ᱫᱟᱲᱮᱭᱟᱜ-ᱟ ᱡᱟᱛᱮ ᱱᱚᱣᱟ ᱥᱟᱠᱟᱢ ᱚᱲᱮᱡ ᱠᱚ ᱵᱟᱝ ᱦᱩᱭᱩᱜ ᱢᱟ ᱚᱱᱟ ᱠᱚ ᱤᱫᱤ ᱠᱟᱛᱮᱫ
ᱜᱚᱞᱯᱚ ᱞᱟᱹᱭ ᱥᱚᱫᱚᱨ ᱞᱮᱠᱷᱟᱡ,
ᱦᱳᱭ ᱟᱫᱚ ᱦᱟᱸᱜ ᱠᱷᱟᱱ ᱡᱟ ᱩᱰᱟᱹᱝ ᱞᱤᱧ ᱵᱟᱲᱟᱭᱟ ᱩᱱᱟᱹᱜ ᱜᱮᱞᱤᱧ ᱞᱟᱹᱭᱫᱟ ᱦᱟᱸᱜ ᱠᱷᱟᱱ᱾
ᱦᱮᱸ ᱦᱮᱸ ᱞᱟᱹᱭ ᱵᱤᱱ᱾
ᱛᱚ ᱦᱟᱸᱜ ᱠᱷᱟᱱ ᱟᱸ ᱦᱳᱭ ᱡᱟᱦᱟᱸ ᱵᱤᱱ ᱢᱮᱱ ᱠᱮᱫ ᱥᱟᱠᱟᱢ ᱚᱲᱮᱡ ᱱᱤᱛᱳᱜ ᱫᱚ ᱦᱟᱸᱜ ᱠᱷᱟᱱ ᱱᱤᱛᱳᱜ ᱫᱚᱢᱮ ᱦᱟᱸᱜ ᱠᱷᱟᱱ ᱦᱩᱭᱩᱜ ᱠᱟᱱ ᱜᱮᱭᱟ ᱾ ᱧᱮᱞᱚᱜ ᱠᱟᱱ ᱜᱮᱭᱟ ᱱᱚᱝᱠᱟ ᱟᱛᱩ ᱴᱚᱞᱟ ᱠᱚᱨᱮᱜᱮ,
ᱦᱮᱸ,
ᱦᱳᱭ ᱟᱫᱚ ᱦᱳᱭ ᱱᱚ ᱱᱚᱝᱠᱟ ᱜᱮ ᱟᱫᱚ ᱱᱟᱜ ᱠᱷᱟᱱ ᱦᱮᱸ ᱵᱟᱨ ᱦᱚᱲᱟᱜ ᱦᱚᱭᱛᱳ ᱢᱚᱱᱮ ᱫᱚ ᱯᱳᱭᱞᱳ ᱫᱚ ᱢᱤᱫ ᱞᱮᱱᱟ ᱾ ᱟᱫᱚ ᱧᱮᱞᱚᱜᱚᱜ ᱠᱟᱱᱟ ᱥᱚᱝᱥᱟᱨ ᱠᱟᱛᱮᱫ ᱱᱟᱜ ᱠᱷᱟᱱ ᱦᱚᱭᱛᱳ ᱥᱩᱞᱩᱠ ᱨᱮ ᱵᱟᱝ ᱠᱤᱱ ᱛᱟᱦᱮᱸ ᱫᱟᱲᱮᱭᱟᱜ ᱠᱟᱱᱟ, ᱟᱫᱚ ᱱᱚᱝᱠᱟ ᱞᱮᱠᱟᱛᱮ ᱦᱟᱸᱜ ᱠᱷᱟᱱ ᱦᱮᱸ ᱥᱟᱠᱟᱢ ᱠᱚᱫᱚ ᱚᱲᱮᱡᱚᱜ ᱠᱟᱱᱟ ᱟᱫᱚ ᱢᱤᱫ ᱨᱚᱠᱚᱢ ᱛᱮᱫᱚ ᱵᱟᱝᱟ, ᱟᱫᱚ ᱱᱟᱜ ᱠᱷᱟᱱ ᱟᱭᱢᱟ ᱜᱚᱴᱮᱱ ᱜᱮ ᱢᱮᱱᱟᱜ-ᱟ,
ᱟᱫᱚ ᱚᱱᱟᱜᱮ ᱡᱮ ᱡᱟᱛᱮ ᱚᱱᱟ ᱥᱟ ᱠᱟᱢ ᱚᱲᱮᱡ ᱠᱚ ᱵᱟᱝ ᱦᱩᱭᱩᱜ ᱢᱟ ᱚᱱᱟ ᱠᱷᱟᱹᱛᱤᱨ ᱪᱮᱫ ᱠᱚ ᱠᱚᱨᱟᱣ ᱞᱟᱹᱠᱛᱤ ᱠᱟᱱᱟ? ᱡᱮ ᱢᱤᱫᱴᱟᱝ ᱛᱤᱨᱤ ᱯᱩᱨᱩᱥ ᱛᱟᱞᱟᱨᱮ ᱵᱷᱟᱹᱜᱤ ᱥᱟᱹᱜᱟᱹᱭ ᱫᱚᱦᱚ ᱞᱟᱹᱜᱤᱫ ᱪᱮᱫ ᱠᱚ ᱢᱟᱱᱮ ᱢᱟᱱᱮ ᱪᱮᱫ ᱠᱚ ᱠᱚᱨᱟᱣ ᱞᱮᱠᱷᱟᱡ ᱚᱱᱟ ᱥᱟᱹᱜᱟᱹᱭ ᱴᱟᱜ ᱵᱷᱟᱜᱤ ᱛᱟᱦᱮᱱᱟ? ᱥᱮ ᱚᱱᱟ ᱥᱟᱠᱟᱢ ᱚᱲᱮᱡ ᱥᱮᱫ ᱛᱮᱦᱚᱸ ᱵᱟᱝ ᱪᱟᱞᱟᱣ ᱦᱩᱭᱩᱜ ᱢᱟ ᱚᱱᱮ ᱚᱱᱟ᱾
ᱦᱳᱭ ᱦᱳᱭᱸ ᱟᱫᱚ ᱦᱟᱸᱜ ᱠᱷᱟᱱ ᱱᱚᱝᱠᱟ ᱞᱮᱠᱟ ᱛᱮᱫᱚ ᱦᱟᱸᱜ ᱠᱷᱟᱱ ᱦᱮᱸ ᱵᱟᱨ ᱦᱚᱲ ᱴᱷᱮᱱ ᱜᱮ ᱢᱤᱫᱴᱮᱱ ᱵᱤᱥᱥᱟᱹᱥ ᱛᱟᱦᱮᱸ ᱫᱚᱨᱠᱟᱨᱚᱜ ᱠᱟᱱᱟ ᱟᱨ ᱢᱮᱱᱫᱚ ᱚ ᱵᱟᱨ ᱦᱚᱲ ᱪᱮᱛᱟᱱ ᱨᱮᱜᱮ ᱮ ᱮ ᱠᱟᱛᱷᱟ ᱯᱟᱹᱛᱭᱟᱹᱣ ᱫᱚᱨᱠᱟᱨᱚᱜ ᱠᱟᱱᱟ ᱢᱮᱱᱫᱚ ᱮᱸ ᱩᱱᱠᱤᱱ ᱛᱟᱞᱟᱨᱮ ᱡᱩᱫᱤ ᱟᱜ ᱠᱷᱟᱱ ᱡᱟᱦᱟᱸ ᱞᱮᱠᱟ ᱡᱩᱫᱤ ᱦᱮᱸ ᱢᱮᱱᱫᱚ ᱥᱚᱱᱫᱮᱦᱚ ᱡᱩᱫᱤ ᱦᱟᱸᱜ ᱚᱱᱠᱟ ᱞᱮᱠᱟᱱᱟᱜ ᱛᱟᱦᱮᱱᱟ ᱛᱟᱦᱞᱮ ᱢᱮᱱᱠᱷᱟᱱ ᱫᱚ ᱚᱱᱟ ᱚᱱᱟ ᱠᱚᱨᱮ ᱠᱷᱚᱱ ᱜᱮ ᱠᱷᱟᱹᱯᱟᱹᱨᱤ ᱠᱚᱫᱚ ᱮᱛᱚᱦᱚᱵᱚᱜ ᱠᱟᱱᱟ ᱟᱫᱚ ᱚᱱᱟ ᱠᱷᱚᱱ ᱜᱮ ᱟᱫᱚ ᱢᱮᱱᱫᱚ ᱟᱹᱰᱤ ᱩᱛᱟᱹᱨ ᱪᱟᱞᱟᱣ ᱜᱚᱫᱚᱜ ᱠᱟᱱᱟ ᱥᱟᱠᱟᱢ ᱚᱲᱮᱡ ᱦᱟᱹᱵᱤᱡ, ᱪᱷᱟᱯᱟᱴᱟᱜ ᱦᱟᱹᱵᱤᱡ᱾
ᱮ ᱦᱮᱸ ᱟᱫᱚ ᱟᱹᱞᱤᱧᱟᱜ ᱩᱭᱦᱟᱹᱨ ᱛᱮᱢᱟ ᱥᱟᱠᱟᱢ ᱚᱲᱮᱡ ᱨᱮᱱᱟᱜ ᱫᱚ ᱵᱟᱨᱭᱟ ᱵᱟᱲᱤᱡ ᱢᱟᱱᱮ ᱵᱟᱲᱤᱡ ᱫᱤᱠ ᱦᱚᱸ ᱢᱮᱱᱟᱜ-ᱟ ᱟᱨ ᱵᱷᱟᱜᱮ ᱫᱤᱠ ᱦᱚᱸ ᱢᱮᱱᱟᱜ-ᱟ ᱟᱫᱚ ᱱᱚᱣᱟ ᱥᱟᱠᱟᱢ ᱚᱲᱮᱡ ᱛᱟᱞᱟᱨᱮ ᱡᱟᱦᱟᱸᱭ ᱢᱟᱱᱮ ᱡᱟᱦᱟᱸ ᱛᱤᱨᱤ ᱯᱩᱨᱩᱥ ᱛᱟᱞᱟᱨᱮ ᱡᱟᱦᱟᱸ ᱠᱷᱟᱹᱯᱟᱹᱨᱤᱭᱟᱹ ᱥᱮ ᱱᱮᱣᱟᱜ ᱠᱚ ᱦᱩᱭᱩᱜ ᱠᱟᱱᱟ ᱚᱱᱟ ᱠᱷᱟᱹᱛᱤᱨ ᱛᱮᱜᱮ ᱛᱚ ᱱᱚᱣᱟ ᱥᱟᱠᱟᱢ ᱠᱚ ᱚᱲᱮᱡ ᱨᱮᱱᱟᱜ ᱢᱟᱠᱤᱱ ᱥᱤᱫᱽᱫᱷᱟᱱᱛᱚ ᱵᱟᱝᱠᱤᱱ ᱦᱟᱛᱟᱣ ᱮᱫᱟ ᱥᱮ ᱟᱫᱚ ᱱᱚᱣᱟ ᱛᱟᱞᱟ ᱨᱮ ᱫᱚ ᱩᱱᱠᱤᱱ ᱵᱟᱱᱟ ᱦᱚᱲ ᱢᱚᱱ ᱪᱮᱫᱟᱜ ᱠᱤᱱ ᱠᱷᱟᱹᱯᱟᱹᱨᱤᱜ-ᱟ ᱥᱮ ᱱᱮᱣᱟᱜ ᱠᱤᱱ ᱛᱚ ᱚᱱᱟ ᱠᱷᱟᱹᱛᱤᱨ ᱱᱚᱣᱟ ᱦᱚ ᱥᱟᱠᱟᱢ ᱠᱤᱱ ᱚᱲᱮᱡ ᱞᱮᱠᱷᱟᱱ ᱱᱚᱸᱰᱮ ᱠᱷᱚᱱᱟᱜ ᱠᱤᱱ ᱢᱟᱱᱮ ᱠᱤᱱ ᱪᱷᱩᱰᱟᱹᱨᱚᱜ-ᱟ ᱥᱮ ᱱᱚᱣᱟ ᱱᱟᱦᱟᱪᱟᱨ ᱠᱷᱚᱱᱟᱜ ᱥᱮ ᱤᱭᱟᱹ ᱠᱷᱚᱱᱟᱜ ᱠᱤᱱ ᱤᱭᱟᱹᱜ-ᱟ ᱢᱮᱱᱠᱷᱟᱱ ᱟᱹᱠᱤᱱ ᱨᱮᱱ ᱡᱩᱫᱤ ᱡᱟᱦᱟᱸᱭ ᱜᱤᱫᱽᱨᱟᱹ ᱠᱚ ᱯᱤᱫᱽᱨᱟᱹ ᱠᱚ ᱛᱟᱦᱮᱱᱟ ᱩᱱᱠᱩᱣᱟᱜ ᱡᱩᱫᱤ ᱠᱚ ᱛᱟᱦᱮᱱ ᱛᱟᱹᱠᱤᱱ ᱠᱷᱟᱡ ᱛᱟᱦᱚᱞᱮ ᱩᱱᱠᱩᱣᱟᱜ ᱵᱷᱚᱵᱤᱥᱚᱛ ᱪᱮᱫ ᱦᱩᱭᱩᱜ-ᱟ ᱩᱱᱠᱩ ᱢᱟ ᱚᱞᱚᱜ ᱯᱟᱲᱦᱟᱜ ᱡᱤᱭᱚᱱ ᱦᱚᱸ ᱠᱷᱟᱨᱟᱯᱚᱜ ᱛᱟᱠᱚᱣᱟ ᱥᱮ
ᱦᱮᱸ ᱦᱮᱸ
ᱟᱫᱚ ᱱᱚᱣᱟ ᱠᱚ ᱤᱫᱤ ᱠᱟᱛᱮᱫ ᱡᱮ ᱟᱵᱮᱱ ᱪᱮᱫ ᱵᱮᱱ ᱢᱚᱱᱮᱭᱟ ᱡᱮ ᱱᱚᱣᱟ ᱫᱚ ᱱᱚᱣᱟ ᱵᱷᱟᱜᱮ ᱜᱮ ᱥᱟᱠᱟᱢ ᱚᱲᱮᱡ ᱫᱚ ᱠᱚᱨᱟᱣ ᱞᱟᱹᱠᱛᱤ ᱜᱮ ᱠᱟᱱᱟ ᱥᱮ ᱢᱟᱱᱮ ᱵᱷᱟᱜᱤ ᱛᱤᱱᱟᱹᱜ ᱴᱟᱜ ᱵᱷᱟᱜᱮ ᱛᱤᱱᱟᱹᱜ ᱴᱟᱜ ᱠᱷᱟᱨᱟᱯᱟ ᱟᱵᱤᱱᱟᱜ ᱩᱭᱦᱟᱹᱨ ᱛᱮ
ᱟᱻ ᱦᱳᱭ ᱟᱫᱚ ᱱᱚᱝᱠᱟ ᱞᱮᱠᱟᱛᱮ ᱞᱤᱧ ᱢᱮᱱᱟ ᱦᱳᱭ ᱡᱮᱢᱚᱱ ᱵᱤᱱ ᱢᱮᱱ ᱠᱮᱫ ᱞᱮᱠᱟ ᱜᱮ ᱟᱫᱚ ᱢᱮᱱᱫᱚ ᱱᱟᱜ ᱠᱷᱟᱱ ᱥᱟᱠᱟᱢ ᱚᱲᱮᱡ ᱫᱚ ᱱᱟᱜ ᱠᱷᱟᱱ ᱟᱹᱞᱤᱧ ᱦᱚᱸᱦᱟᱜ ᱮᱠᱷᱟᱱ ᱵᱟᱝ ᱴᱷᱤᱠ ᱜᱤᱞᱤᱧ ᱢᱮᱛᱟᱣᱟᱜ ᱠᱟᱱᱟ ᱟᱫᱚ ᱱᱚᱝᱠᱟᱜ ᱜᱮ ᱫᱩᱱᱭᱟᱹᱨᱮ ᱱᱚᱝᱠᱟ ᱜᱮ ᱧᱮᱞᱚᱜᱚᱜ ᱠᱟᱱᱟ ᱦᱮᱸ ᱟᱭᱢᱟ ᱦᱚᱲᱜᱮ ᱥᱟᱱᱟᱢ ᱦᱚᱲᱜᱮ ᱱᱚᱝᱠᱟ ᱥᱚᱝᱥᱟᱨ ᱠᱟᱛᱮᱜ ᱠᱚ ᱛᱟᱦᱮᱱ ᱠᱟᱱ ᱜᱮᱭᱟ ᱟᱫᱚ ᱦᱟᱸᱜ ᱠᱷᱟᱱ ᱱᱚᱝᱠᱟ ᱞᱮᱠᱟᱛᱮ ᱦᱟᱸᱜ ᱠᱷᱟᱱ ᱥᱚᱝᱥᱟᱨ ᱨᱮ ᱦᱟᱸᱜ ᱠᱷᱟᱱ ᱴᱩᱠ ᱴᱟᱠ ᱠᱷᱟᱹᱯᱟᱹᱨᱤ ᱠᱚ ᱵᱟᱝ ᱦᱩᱭ ᱞᱮᱱᱠᱷᱟᱱ, ᱮ ᱥᱚᱝᱥᱟᱨ ᱫᱚ ᱦᱟᱸᱜ ᱠᱷᱟᱱ ᱴᱷᱤᱠ ᱰᱟᱦᱟᱨ ᱛᱮᱫᱚ ᱵᱟᱝ ᱪᱟᱞᱟᱜ-ᱟ ᱟᱫᱚ ᱚᱱᱟ ᱢᱮᱱᱛᱮ ᱦᱟᱸᱜ ᱠᱷᱟᱱ ᱴᱩᱠ ᱴᱟᱠ ᱫᱚ ᱫᱚᱨᱠᱟᱨᱚᱜ ᱠᱟᱱ ᱜᱮᱭᱟ ᱟᱫᱚ ᱚᱱᱠᱟᱜᱮ ᱥᱚᱝᱥᱟᱨ ᱨᱮ ᱛᱟᱦᱮᱸ ᱠᱚᱨᱛᱮ ᱜᱮᱞᱮ ᱟᱹᱰᱤ ᱠᱤᱪᱷᱩ ᱥᱟᱦᱟᱣ ᱞᱟᱦᱟᱣ ᱦᱩᱭᱩᱜ-ᱟ᱾ ᱱᱚᱝᱠᱟ ᱵᱟᱭᱨᱮ ᱦᱚᱲᱟᱜ ᱠᱟᱛᱷᱟ ᱛᱮ ᱪᱟᱞᱟᱣ ᱵᱟᱭ ᱜᱟᱱᱚᱜ-ᱟ ᱢᱮᱱᱫᱚ ᱱᱚᱝᱠᱟ ᱡᱩᱫᱤ ᱵᱟᱭᱨᱮ ᱦᱚᱲᱟᱜ ᱠᱟᱛᱷᱟ ᱛᱮ ᱪᱟᱞᱟᱜ-ᱟ ᱛᱟᱦᱚᱞᱮ ᱥᱚᱝᱥᱟᱨ ᱨᱮ ᱱᱤᱡᱮᱨᱟᱜ ᱥᱚᱝᱥᱟᱨ ᱨᱮᱜᱮ ᱚᱥᱟᱱᱛᱤᱜ-ᱟ ᱱᱤᱝᱠᱟ ᱟᱨ ᱦᱳᱭ ᱦᱳᱭ ᱟᱨ ᱡᱟᱦᱟᱸ ᱵᱤᱱ ᱢᱮᱱᱠᱮᱫ ᱮᱸ ᱢᱮᱱᱫᱚ ᱱᱚᱣᱟ ᱮᱸ ᱡᱮ ᱦᱳᱭ ᱮ ᱦᱚᱭᱛᱚ ᱵᱟᱯᱞᱟᱭ ᱱᱟ ᱠᱤᱱ ᱟ ᱴᱷᱤᱠ ᱜᱮᱭᱟ ᱮᱠᱢᱟᱥ ᱫᱩᱢᱟᱥ ᱮᱠ ᱵᱚ ᱮᱠ ᱵᱚᱪᱷᱚᱨ ᱜᱟᱱ ᱦᱟᱹᱵᱤᱡ ᱮ ᱡᱩᱫᱤ ᱚᱱᱠᱟ ᱟᱹᱠᱤᱱᱟᱜ ᱥᱟᱹᱜᱟᱹᱭ ᱛᱟᱞᱟᱨᱮ ᱡᱩᱫᱤ ᱥᱩᱞᱩᱠ ᱵᱟᱝ ᱦᱩᱭᱩᱜ-ᱟ ᱦᱮᱸ ᱛᱚᱜᱮ ᱛᱚᱵᱮ ᱡᱮ ᱥᱟᱠᱟᱢ ᱠᱤᱱ ᱚᱲᱮᱡ ᱫᱟᱲᱮᱭᱟᱜ-ᱟ ᱟ ᱢᱮᱱᱫᱚ ᱦᱮᱸ ᱠᱷᱟᱱ ᱫᱚ ᱱᱟᱯᱟᱭᱚᱜ-ᱟ ᱟᱨ ᱢᱮᱱᱠᱷᱟᱱ ᱫᱚ ᱦᱟᱸᱜ ᱠᱷᱟᱱ ᱥᱚᱝᱥᱟᱨ ᱠᱚ ᱵᱟᱲᱛᱤ ᱤᱫᱤ ᱞᱮᱱᱠᱷᱟᱱ ᱮᱸ ᱟᱫᱚ ᱡᱟᱦᱟᱸ ᱫᱚ ᱜᱤᱫᱟᱹᱨ ᱯᱤᱫᱟᱹᱨ ᱠᱚᱠᱚ ᱦᱩᱭ ᱞᱮᱱᱠᱷᱟᱱ ᱟᱫᱚ ᱱᱚᱝᱠᱟᱱ ᱠᱟᱹᱢᱤ ᱫᱚ ᱮ ᱵᱟᱝᱜᱮ ᱮ ᱴᱷᱤᱠᱟ ᱢᱮᱱᱫᱚ ᱮ ᱤᱯᱷᱮᱴ ᱫᱚ ᱮᱠᱫᱚᱢ ᱮ ᱜᱤᱫᱽᱨᱟᱹ ᱪᱮᱛᱟᱱ ᱨᱮ ᱯᱟᱲᱦᱟᱜ-ᱟ ᱢᱮᱱᱫᱚ ᱜᱤᱫᱽᱨᱟᱹ ᱚᱱᱠᱟ ᱥᱚᱴᱷᱤᱠ ᱜᱟᱭᱤᱴ ᱵᱟᱝ ᱧᱟᱢ ᱜᱟᱭᱤᱰ ᱵᱟᱭ ᱧᱟᱢᱟ ᱟᱨ ᱱᱚᱝᱠᱟ ᱞᱮᱠᱟᱛᱮ ᱟᱭᱢᱟ ᱚᱱᱠᱟᱱᱟᱜ ᱤᱭᱟᱹ ᱠᱷᱚᱱᱜᱮ ᱟᱨᱠᱤ ᱮ
ᱦᱮᱸ ᱟᱫᱚᱞᱤᱧ ᱞᱟᱹᱭ ᱮᱫᱟ ᱟᱞᱤᱧ ᱟᱞᱤᱧ ᱢᱟᱛᱚ ᱢᱤᱜ ᱦᱚᱲ ᱠᱩᱲᱤ ᱦᱚᱲ ᱦᱩᱭ ᱠᱟᱛ ᱛᱮ ᱟ ᱡᱟᱦᱟᱸ ᱟᱹᱞᱤᱧ ᱞᱤᱧ ᱧᱮᱞ ᱟᱠᱟᱫᱟ ᱟᱹᱞᱤᱧ ᱟᱹᱛᱩ ᱟᱛᱳ ᱠᱚᱨᱮ ᱦᱩᱭᱩᱜ ᱥᱮ ᱟᱛᱳ ᱥᱩᱨ ᱠᱚᱨᱮ ᱦᱩᱭᱩᱜ ᱧᱮᱞ ᱵᱟᱲᱟ ᱟᱠᱟᱜ ᱠᱚᱣᱟᱞᱤᱧ ᱡᱟᱦᱟᱸᱭ ᱱᱚᱝᱠᱟ ᱥᱟᱠᱟᱢ ᱠᱚᱠᱚ ᱚᱲᱮᱡ ᱵᱟᱲᱟᱣ ᱠᱟᱫᱟ ᱢᱟᱱᱮ ᱠᱩᱲᱤ ᱦᱚᱯᱚᱱ ᱠᱷᱮᱛᱨᱮ ᱨᱮᱞᱤᱧ ᱧᱮᱞ ᱮᱫᱟ ᱩᱱᱠᱩ ᱢᱟ ᱚ ᱡᱟᱸᱶᱟᱭ ᱯᱚᱨᱮ ᱢᱟ ᱡᱟᱸᱶᱟᱭ ᱚᱲᱟᱜ ᱜᱮᱛᱟ ᱠᱚ ᱱᱤᱡᱮᱨᱟᱜ ᱚᱲᱟᱜ ᱢᱮᱱᱠᱷᱟᱱ ᱱᱚᱣᱟ ᱥᱟᱠᱟᱢ ᱚᱲᱮᱡ ᱯᱚᱨᱮ ᱡᱮ ᱟᱭᱳ ᱵᱟᱵᱟ ᱚᱲᱟᱜ ᱛᱮᱠᱚ ᱨᱩᱣᱟᱹᱲ ᱦᱤᱡᱩᱜᱼᱟ ᱟ ᱚᱱᱟ ᱨᱩᱣᱟᱹᱲ ᱦᱮᱡ ᱯᱚᱨᱮ ᱩᱱᱠᱩ ᱟᱹᱰᱤ ᱡᱟᱦᱟᱸ ᱡᱟᱣᱟᱸᱭ ᱚᱲᱟᱜ ᱨᱮ ᱡᱟᱦᱟᱸ ᱛᱤᱱᱟᱹᱜ ᱠᱚᱥᱴᱚ ᱠᱚ ᱧᱟᱢ ᱞᱮᱜᱟ ᱥᱮ ᱵᱟᱝᱟ ᱚᱱᱟ ᱠᱷᱚᱱᱟᱜ ᱡᱟᱹᱥᱛᱤ ᱠᱚᱥᱴᱚ ᱱᱚᱰᱮ ᱟᱭᱳ ᱵᱟᱵᱟ ᱚᱲᱟᱜ ᱨᱮᱜᱮ ᱠᱚ ᱧᱟᱢᱟ ᱛᱚᱠᱷᱚᱱ ᱢᱟ ᱟ ᱡᱟᱸᱶᱟᱭ ᱯᱚᱨᱮ ᱢᱟ ᱟ ᱢᱤᱜᱴᱮᱱ ᱠᱩᱲᱤᱭᱟᱜ ᱱᱤᱡᱮᱨᱟᱜ ᱚᱲᱟᱜ ᱢᱟᱱᱮ ᱞᱮᱠᱟᱛᱮᱢᱟ ᱡᱟᱸᱶᱟᱭ ᱚᱲᱟᱜ ᱜᱮ ᱦᱩᱭᱩᱜ ᱛᱟᱭᱟ ᱥᱮ᱾
ᱟᱫᱚ ᱟᱭᱳ ᱵᱟᱵᱟ ᱚᱲᱟᱜ ᱛᱮ ᱡᱚᱠᱷᱚᱱᱮᱢ ᱨᱩᱣᱟᱹᱲ ᱦᱤᱡᱩᱜᱼᱟ ᱩᱱ ᱥᱩᱢᱟᱭ ᱫᱚ ᱵᱚᱭᱦᱟ ᱠᱚᱦᱚᱸ ᱥᱮ ᱡᱟᱦᱟᱸᱭ ᱵᱚᱭᱦᱟ ᱠᱚᱨᱮ ᱵᱟᱹᱦᱩ ᱠᱚᱠᱚ ᱟᱹᱜᱩ ᱠᱟᱜ ᱠᱚᱣᱟ ᱩᱱᱠᱩ ᱫᱚ ᱚᱱᱠᱟ ᱵᱷᱟᱜᱤ ᱵᱮᱵᱷᱟᱨ ᱚᱱᱠᱟ ᱫᱚ ᱵᱮᱵᱦᱟᱨ ᱨᱮᱦᱚᱸ ᱠᱚ ᱟᱢ ᱠᱤ ᱥᱟᱨᱟ ᱡᱤᱵᱚᱱ ᱟᱢ ᱥᱟᱞᱟᱜ ᱫᱚ ᱚᱱᱠᱟ ᱫᱚ ᱵᱟᱝᱠᱚ ᱛᱟᱦᱮᱱᱟ᱾ ᱛᱚ ᱚᱱᱠᱟᱱ ᱛᱮᱦᱚᱸ ᱟᱭᱢᱟ ᱦᱚᱲᱟᱜ ᱱᱚᱝᱠᱟ ᱡᱤᱭᱚᱱ ᱫᱚ
ᱟᱹᱰᱤ ᱠᱷᱟᱨᱟᱯ ᱰᱟᱦᱟᱨ ᱛᱮ ᱪᱟᱞᱟᱣ ᱟᱠᱟᱱ ᱛᱟᱠᱚᱱᱟ ᱟᱹᱰᱤ ᱠᱚᱥᱴᱚ ᱱᱤᱛᱚᱜ ᱩᱱᱠᱩ ᱠᱩ ᱵᱩᱡᱽ ᱧᱟᱢ ᱮᱫᱟ ᱡᱮ ᱟᱠᱚ ᱢᱟᱱᱮ ᱢᱤᱫ ᱥᱟᱶᱛᱮ ᱛᱤᱨᱤ ᱯᱩᱨᱩᱥ ᱛᱟᱦᱮᱸ ᱠᱟᱛᱮᱜ ᱪᱮᱜ ᱞᱮᱠᱟ ᱥᱩ ᱢᱟᱱᱮ ᱡᱟᱦᱟᱸ ᱛᱤᱱᱟᱹᱜ ᱠᱷᱟᱹᱯᱟᱹᱨᱤ ᱦᱩᱭᱩᱜ ᱨᱮᱦᱚᱸ ᱢᱤᱫ ᱥᱟᱶᱛᱮ ᱛᱟᱦᱮᱸ ᱠᱟᱛᱮᱜ ᱡᱮ ᱟᱢ ᱢᱟᱱᱮ ᱟᱯᱟᱱ ᱟᱹᱯᱤᱱᱟᱜ ᱠᱟᱛᱷᱟᱢ ᱵᱷᱟᱵᱟᱣᱟ᱾ ᱚᱱᱠᱟ ᱫᱚ ᱚᱱᱟ ᱥᱟᱠᱟᱢ ᱚᱲᱮᱡ ᱯᱚᱨᱮᱫ ᱫᱚ ᱵᱟᱝ ᱧᱮᱞᱚᱜ ᱠᱟᱱᱟ ᱢᱟᱱᱮ ᱟᱹᱰᱤ ᱠᱚᱥᱴᱚ ᱛᱮᱜᱮ ᱡᱤᱭᱚᱱ ᱠᱚ ᱠᱷᱟᱸᱰᱟᱣ ᱮᱫᱟ ᱟᱫᱚ ᱟᱢᱟᱜ ᱩᱭᱦᱟᱹᱨ ᱛᱮ ᱫᱚ ᱚᱠᱟ ᱞᱮᱠᱟ ᱡᱮ ᱠᱚᱲᱟ ᱦᱚᱲ ᱠᱚᱦᱚᱸ ᱠᱤ ᱱᱚᱝᱠᱟ ᱡᱟᱦᱟᱱᱟᱜ ᱠᱚᱥᱴᱚ ᱦᱩᱭᱩᱜ ᱛᱟᱠᱚᱣᱟ ᱟᱠᱚᱣᱟᱜ ᱡᱤᱭᱚᱱ ᱨᱮ ᱥᱟᱠ ᱟᱢ ᱚᱲᱮᱡ ᱯᱟᱨᱟ
ᱟᱨ ᱦᱳᱭ ᱟᱫᱚ ᱟᱹᱵᱤᱱ ᱡᱮᱢᱚᱱ ᱵᱤᱱ ᱢᱮᱱ ᱠᱮᱜ ᱞᱮᱠᱟ ᱟᱫᱚ ᱱᱟᱜ ᱠᱷᱟᱱ ᱦᱮ ᱦᱳᱭ ᱟᱫᱚ ᱥᱟᱱᱟᱢ ᱦᱚᱲ ᱫᱚᱸ ᱢᱟᱹᱱᱢᱤ ᱫᱚ ᱠᱟᱱᱟ ᱵᱚᱱ ᱢᱮᱱᱠᱷᱟᱱ ᱫᱚ ᱚᱠᱚᱭ ᱦᱚᱸ ᱫᱷᱤᱨᱤ ᱢᱚᱱᱮ ᱦᱚᱲ ᱫᱚ ᱵᱟᱝ ᱠᱟᱱᱟ ᱵᱚᱱ ᱟ ᱟᱫᱚ ᱱᱚᱝᱠᱟ ᱞᱮᱠᱟ ᱛᱮᱦᱟᱜ ᱠᱷᱟᱱ ᱦᱳᱭ ᱟᱹᱵᱤᱱ ᱡᱮᱢᱚᱱ ᱵᱤᱱ ᱢᱮᱱ ᱠᱮᱜ ᱞᱮᱠᱟ ᱜᱮ ᱦᱳᱭ ᱠᱚᱥᱴᱚ ᱫᱚᱸ ᱦᱩᱭᱩᱜ ᱜᱮᱭᱟ ᱴᱷᱤᱠᱜᱮᱭᱟ᱾ ᱟ ᱠᱚᱥᱴᱚ ᱫᱚ ᱦᱩᱭᱩᱜ ᱜᱮᱭᱟ᱾ ᱟᱫᱚ ᱢᱮᱱᱫᱚ ᱪᱤᱠᱟᱹ ᱭᱟᱵᱤᱱ ᱠᱩᱲᱤ ᱜᱤᱫᱽᱨᱟᱹ ᱟᱨ ᱠᱚᱲᱟ ᱜᱤᱫᱽᱨᱟᱹᱣᱟᱜ ᱪᱤᱛᱤᱨᱮ ᱨᱮᱦᱚᱸ ᱟᱫᱚ ᱢᱮᱱᱫᱚ ᱡᱩᱫᱤ ᱡᱟᱦᱟᱸ ᱟᱭ ᱮᱜ ᱦᱳᱭᱛᱳ ᱦᱟᱸᱜ ᱠᱷᱟᱱ ᱦᱩᱭᱮᱱ ᱜᱮᱭᱟ ᱵᱟᱯᱞᱟ ᱟᱫᱚ ᱢᱮᱱᱫᱚ ᱟ ᱟᱵᱚ ᱫᱚ ᱱᱟᱜ ᱠᱷᱟᱱ ᱵᱷᱤᱛᱤᱨ ᱢᱚᱱᱮ ᱫᱚ ᱦᱟᱸᱜ ᱠᱷᱟᱱ ᱦᱚᱲᱟᱜ ᱫᱚ ᱚᱦᱚᱵᱚᱱ ᱛᱩᱱᱩᱢ ᱠᱮᱭᱟ ᱟᱨ ᱡᱟᱦᱟᱸ ᱛᱤᱱᱟᱹᱜ ᱵᱚᱱ ᱪᱮᱥᱴᱟᱭ ᱨᱮᱦᱚᱸ ᱵᱟᱵᱚᱱ ᱧᱟᱢ ᱫᱟᱲᱮᱭᱟᱜᱼᱟ ᱢᱮᱱᱫᱚ ᱟᱡ ᱡᱟᱦᱟᱸᱭ ᱢᱚᱱᱮᱭᱟ ᱚᱱᱟᱜᱮ ᱦᱩᱭᱩᱜᱼᱟ᱾
ᱦᱩᱸ
ᱟᱫᱚ ᱦᱩᱭ ᱱᱚᱝᱠᱟ ᱞᱮᱠᱟᱛᱮ ᱟᱨᱠᱤ, ᱦᱮᱞᱳ ᱟᱸᱡᱚᱢᱮ-ᱟ ᱵᱤᱱ?
ᱦᱮᱸ ᱦᱮᱸ ᱞᱟᱹᱭ ᱵᱤᱱ ᱟᱸᱡᱚᱢ ᱮᱫᱟᱞᱤᱧ᱾
ᱟᱫᱚ ᱦᱮᱸ ᱢᱟ ᱞᱟᱹᱭ ᱵᱤᱱ, ᱢᱟ ᱢᱟ ᱞᱟᱹᱭᱵᱤᱱ ᱪᱮᱜ ᱵᱤᱱ ᱞᱟᱹᱭᱮᱫ ᱛᱟᱦᱮᱸᱫ? ᱟᱪᱪᱷᱟ ᱦᱳᱭ ᱟᱫᱚ ᱦᱳᱭ ᱴᱷᱤᱠ ᱱᱚᱜᱼᱚ ᱱᱚᱝᱠᱟ ᱜᱮ ᱦᱳᱭᱳᱜ ᱠᱟᱱᱟ ᱫᱩᱱᱤᱭᱟᱹ ᱨᱮ ᱦᱩᱭᱩᱜ ᱠᱟᱱ ᱜᱮᱭᱟ ᱟᱫ ᱛᱚ ᱱᱚᱣᱟ ᱫᱚ ᱟᱹᱰᱤ ᱰᱟᱲᱮᱡ ᱟᱹᱰᱤ ᱵᱟᱹᱲᱤᱡ ᱜᱮ ᱟᱹᱞᱤᱧ ᱛᱚᱨᱚᱯᱷ ᱠᱷᱚᱱ ᱫᱚᱞᱤᱧ ᱞᱟᱹᱭ-ᱟ᱾
ᱟᱫᱚ ᱱᱚᱜᱼᱚᱭ ᱥᱟᱠᱟᱢ ᱚᱲᱮᱡ ᱛᱟᱞᱟ ᱛᱮᱦᱚᱸ ᱡᱚᱠᱷᱚᱱ ᱱᱟᱜᱻ, ᱟᱹᱞᱤᱧᱟᱜ ᱵᱷᱟᱵᱟ ᱛᱮᱫᱚ ᱡᱮ ᱱᱚᱜᱼᱚᱭ ᱡᱮ ᱠᱚᱲᱟ ᱦᱚᱲ ᱢᱤᱫ ᱥᱟᱶᱛᱮ ᱡᱚᱠᱷᱚᱱ, ᱛᱤᱨᱤ ᱯᱩᱨᱩᱥ ᱠᱤᱱ ᱛᱟᱦᱮᱱᱟ ᱡᱚᱠᱷᱚᱱ ᱵᱟᱭᱨᱮ ᱠᱚᱨᱮ ᱠᱟᱹᱢᱤ ᱪᱟᱞᱟᱣ ᱵᱟᱲᱟᱜ ᱟᱭ, ᱚᱲᱟᱜ ᱨᱮ ᱟᱡ ᱡᱟᱦᱟᱸᱭ ᱮᱨᱟ ᱛᱟᱭ ᱛᱟᱦᱮᱱᱟ ᱩᱱᱤ ᱫᱟᱠᱟ ᱩᱛᱩ ᱤᱥᱤᱱ ᱠᱟᱛᱮᱫ ᱛᱮᱜ ᱵᱟ ᱡᱟᱦᱟᱱᱟᱜ ᱚᱲᱟᱜ ᱥᱚᱝ ᱜᱷᱟᱨᱚᱸᱡᱽ ᱨᱮᱱᱟᱜ ᱠᱟᱹᱢᱤ ᱠᱚ ᱧᱮᱞ ᱛᱟᱲ ᱠᱟᱜᱼᱟ ᱡᱚᱛᱱᱟᱜ ᱥᱟᱢᱴᱟᱣ ᱦᱟᱛᱟᱲᱠᱟᱜ-ᱟ ᱢᱮᱱᱠᱷᱟᱱ ᱩᱱᱤ ᱡᱚᱠᱷᱚᱱ ᱵᱟᱝᱮ ᱛᱟᱦᱮᱱᱟᱭ᱾ ᱛᱚᱠᱷᱚᱱ ᱡᱟᱦᱟᱸᱭ ᱮᱸ ᱪᱟᱞᱟᱜ-ᱟᱭ ᱠᱟᱹᱢᱤ ᱠᱚᱬᱟ ᱩᱱᱤ, ᱡᱚᱠᱷᱚᱱ ᱨᱩᱣᱟᱹᱲ ᱦᱮᱜ ᱠᱟᱛᱮᱜ ᱚᱱᱟ ᱠᱟᱢᱤ ᱠᱚᱦᱚᱸ ᱤᱝᱠᱟᱹᱜᱮ ᱛᱟᱦᱮᱱᱟ ᱡᱮᱱᱚ ᱚᱲᱟᱜ ᱨᱮ ᱡᱟᱦᱟᱸ ᱛᱤᱱᱟᱹᱜ ᱦᱚᱲ ᱠᱚ ᱛᱟᱦᱮᱱ ᱨᱮᱦᱚᱸ ᱵᱟᱝ ᱡᱚᱠᱷᱚᱱ ᱟᱢᱟᱜ ᱟᱢᱤᱜ ᱱᱤᱡᱮᱨᱤᱜ ᱮᱨᱟᱛᱟᱢ ᱡᱚᱠᱷᱚᱱᱮᱢ, ᱛᱟᱦᱮᱱᱟᱭ ᱡᱟᱦᱟᱸ ᱟᱢᱟᱜ ᱟ ᱢᱟᱱᱮ, ᱟᱢ ᱡᱟᱦᱟᱸ ᱠᱚᱢ ᱦᱚᱨᱚᱜᱟ ᱥᱮ ᱤᱭᱟᱹ ᱠᱚ ᱚᱱᱟ ᱠᱚ ᱡᱟᱦᱟᱱᱟᱜ ᱡᱷᱟᱛᱷᱚᱱᱟᱜ ᱜᱮ ᱥᱟᱯᱷᱟᱣᱟᱛᱮᱜ ᱫᱚᱦᱚᱭ ᱛᱟᱢᱟ ᱢᱮᱱᱠᱷᱟᱱ ᱚᱱᱟ ᱟᱢ ᱱᱤᱡᱮ ᱛᱮᱜᱮ, ᱠᱚᱨᱟᱣ ᱦᱩᱭᱩᱜ ᱛᱟᱢᱟ ᱟᱨ ᱡᱩᱫᱤ ᱧᱮᱞᱚᱜ ᱠᱟᱱᱟ ᱱᱤᱛᱚᱜ ᱢᱟ ᱡᱟᱹᱥᱛᱤ ᱥᱟᱠᱟᱢ ᱚᱲᱮᱡ ᱞᱮᱝᱠᱷᱟᱡ, ᱟᱸ ᱡᱟᱦᱟᱸᱭ ᱜᱮ ᱠᱩᱲᱤ ᱦᱩᱭᱩᱜ ᱟᱨ ᱠᱚᱲᱟ ᱦᱩᱭᱩᱜ ᱡᱟᱹᱥᱛᱤ ᱫᱤᱱᱫᱚ, ᱚᱱᱠᱟ ᱫᱚ ᱵᱟᱝᱠᱚ ᱛᱟᱦᱮᱱ ᱠᱟᱱᱟ ᱟᱨᱚ ᱱᱟᱣᱟᱛᱮ ᱡᱤᱭᱳᱱ ᱠᱚ ᱮᱛᱚᱦᱚᱵ ᱮᱫᱟ ᱥᱮᱠᱚ ᱵᱟᱯᱞᱟᱜ ᱠᱟᱱᱟ᱾
ᱦᱮᱸ ᱦᱮᱸ ᱦᱮᱸ,
ᱢᱮᱱᱜᱟ ᱟᱫᱚ ᱱᱚᱣᱟ ᱛᱟᱞᱟ ᱛᱮᱫᱚ ᱟᱫᱚ ᱪᱮᱜ ᱦᱚᱸ ᱵᱟᱝ ᱦᱩᱭᱩᱜ ᱠᱟᱱᱟ ᱟᱫᱚ ᱱᱚᱝᱠᱟ ᱜᱮ ᱡᱩᱫᱤ ᱦᱩᱭ ᱤᱫᱤᱜᱼᱟ ᱥᱟᱠᱟᱢᱮᱢ ᱚᱬᱮᱡ ᱠᱮᱫᱟ ᱟᱨᱚ ᱢᱤᱜ ᱦᱚᱲ ᱴᱷᱮᱱᱮᱢ ᱡᱟᱶᱟᱭᱮᱱᱟ ᱟᱨᱚ ᱩᱱᱤ ᱥᱟᱹᱣᱮᱢ ᱚᱲᱮᱡ ᱠᱮᱫᱟ ᱟᱨᱦᱚᱸ ᱚᱝᱠᱟ ᱚᱝᱠᱟ ᱛᱮᱢᱟ ᱵᱟᱝ ᱪᱟᱞᱟᱜᱼᱟᱥᱮ᱾ ᱟᱫᱚ ᱱᱚᱣᱟ ᱦᱚᱸ ᱠᱟᱹᱡ ᱠᱷᱟᱨᱟᱯ ᱫᱚ ᱠᱷᱟᱨᱟᱯ ᱜᱮ ᱵᱩᱡᱷᱟᱹᱜᱼᱟ ᱡᱮ, ᱥᱟᱠᱟᱢ ᱚᱲᱮᱡ ᱫᱚ ᱠᱷᱟᱹᱞᱤ ᱟᱸ ᱮ ᱢᱟᱱᱮ, ᱮ ᱱᱟᱣᱟ ᱡᱤᱭᱳᱱ ᱮᱛᱚᱦᱚᱵ ᱫᱚ ᱵᱟᱝᱟ ᱡᱮ ᱚᱸᱰᱮ ᱠᱷᱚᱱᱟᱜ ᱟᱜᱻ ᱡᱮ ᱟᱢ ᱢᱤᱫᱴᱮᱱ ᱥᱤᱠ ᱠᱷᱟᱢ ᱧᱟᱢᱟ ᱟᱢᱟᱜ ᱱᱤᱡᱮᱨᱜ ᱟᱜ ᱯᱷᱩᱨᱜᱟᱹᱞ᱾ ᱚᱱᱟ ᱩᱭᱦᱟᱹᱨ ᱟᱛᱮᱜ ᱟᱢ ᱚᱱᱟ ᱚᱝᱠᱟ ᱠᱟᱢᱤ ᱦᱩᱭᱩᱜ ᱛᱟᱢᱟ ᱡᱮ, ᱟᱢ ᱥᱟᱠᱟᱢᱮᱢ ᱚᱲᱮᱡ ᱠᱮᱫᱟ ᱛᱟᱯᱚᱨᱮ ᱟᱨᱦᱚᱸ ᱚᱢ ᱢᱤᱫ ᱪᱟᱸᱫᱚ ᱥᱮ ᱫᱚᱥ ᱫᱤᱱ ᱦᱩᱭᱱᱟ ᱵᱟᱝᱟ ᱟᱨᱮᱢ ᱵᱟᱯᱞᱟᱭᱱᱟ᱾
ᱟᱫᱚ ᱱᱚᱝᱠᱟ ᱪᱮᱥᱴᱟᱭ ᱦᱩᱭᱩᱜᱼᱟ ᱡᱮ ᱦᱮᱸ ᱞᱟᱹᱭ ᱵᱤᱱ᱾
ᱦᱳᱭ ᱦᱳᱭ ᱟᱫᱚ ᱱᱚᱝᱠᱟ ᱞᱮᱠᱟᱛᱮ ᱟᱫᱚ ᱢᱮᱱᱫᱚ ᱦᱩᱭᱩᱜ ᱠᱟᱱᱟ ᱦᱳᱭ ᱡᱮᱢᱚᱱ ᱵᱤᱱ ᱢᱮᱱᱠᱮᱫ ᱞᱮᱠᱟ ᱜᱮ᱾
ᱦᱩᱸ
ᱦᱳᱭ ᱟᱹᱵᱤᱱ ᱡᱮᱢᱚᱱ ᱵᱤᱱ ᱢᱮᱱᱠᱮᱫ ᱞᱮᱠᱟᱜᱮ ᱟᱫᱚ ᱱᱚᱝᱠᱟ ᱟᱭᱢᱟ ᱟᱠᱷᱟᱱ ᱦᱩᱭᱩᱜ ᱠᱟᱱ ᱜᱮᱭᱟ᱾ ᱮᱸᱻ ᱱᱚᱝᱠᱟᱻ ᱮᱸ ᱦᱳᱭᱛᱳ ᱢᱤᱫ ᱵᱚᱪᱷᱚᱨ ᱜᱟᱱ ᱡᱟᱦᱟᱸᱞᱮᱠᱟᱭ ᱧᱮᱞ ᱠᱮᱜ-ᱟ ᱟᱫᱚ ᱱᱚᱝᱠᱟ ᱜᱮ ᱮᱜ᱾ ᱠᱚᱲᱟ ᱜᱤᱫᱨᱟᱹ ᱦᱚᱸ ᱱᱚᱝᱠᱟ ᱵᱟᱹᱦᱩᱭ ᱟᱹᱜᱩ ᱡᱚᱝ ᱠᱟᱱᱟ ᱠᱩᱲᱤ ᱜᱤᱫᱽᱨᱟᱹ ᱦᱚᱸ ᱱᱚᱝᱠᱟ ᱮ ᱡᱟᱶᱟᱭᱚᱜ ᱠᱟᱱ ᱜᱮᱭᱟᱭ᱾ ᱦᱮᱸ ᱛᱚ ᱟᱹᱞᱤᱧ ᱫᱚ ᱱᱚᱜ-ᱟ ᱟᱹᱞᱤᱧ ᱛᱚᱨᱚᱯᱷ ᱠᱷᱚᱱ ᱞᱤᱧ ᱢᱮᱱᱟ, ᱟᱫᱚ ᱱᱚᱣᱟ ᱫᱚ ᱦᱟᱜ ᱠᱷᱟᱱ ᱯᱳᱭᱞᱳ ᱡᱚᱠᱷᱚᱱ ᱦᱟᱜ ᱠᱷᱟᱱ ᱮᱸ ᱦᱮᱸ ᱠᱟᱛᱷᱟ ᱨᱮᱜᱮ ᱢᱮᱱᱟᱜ-ᱟ ᱯᱳᱭᱞᱳ ᱵᱟᱹᱦᱩ ᱠᱷᱚᱱ ᱫᱚ ᱵᱟᱹᱦᱩ ᱫᱚ ᱵᱟᱝ ᱟᱨ ᱢᱮᱱᱫᱚ ᱯᱳᱞᱳ ᱡᱟᱶᱟᱭ ᱠᱷᱚᱱ ᱡᱟᱶᱟᱭ ᱫᱚ ᱵᱟᱝ ᱾
ᱦᱩᱸ ᱦᱩᱸ ᱾
ᱟᱫᱚ ᱢᱮᱱᱫᱚ ᱦᱟᱸᱜ ᱠᱷᱟᱱ ᱟᱵᱤᱱ ᱡᱟᱦᱟᱸ ᱛᱤᱱᱟᱹᱜ ᱢᱩᱞᱩᱠ ᱨᱮᱦᱚᱸ ᱵᱤᱱ ᱛᱟᱦᱮᱱ ᱨᱮᱦᱚᱸ ᱟᱫᱚ ᱚ ᱚᱱᱟ ᱠᱷᱟᱱ ᱟᱸᱻ ᱠᱟᱛᱷᱟ ᱨᱮᱜᱮ ᱢᱮᱱᱟᱜ-ᱟ ᱟᱨᱮᱡ ᱪᱟᱞ ᱫᱟᱜ ᱚ ᱞᱟᱹᱭ ᱪᱟᱞ ᱠᱟᱛᱷᱟ ᱟᱫᱚ ᱱᱚᱝᱠᱟᱱ ᱜᱮᱭᱟ ᱾ ᱟᱫᱚ ᱢᱮᱱᱠᱷᱟᱱ ᱟᱫᱚ ᱠᱚ ᱢᱮᱛᱟᱜ-ᱟ ᱟᱞ ᱟᱫᱚ ᱠᱚ ᱞᱟᱹᱭᱟ ᱱᱚᱸᱰᱮ ᱮ ᱥᱩᱠᱛᱮ ᱵᱟᱵᱤᱱ ᱛᱮᱦᱮᱸ ᱫᱟᱲᱮᱭᱟᱫᱟ ᱾ ᱟᱫᱚ ᱟᱨᱚ ᱦᱟᱸᱰᱮ ᱵᱤᱱ ᱪᱟᱞᱟᱣ ᱮᱱᱟ ᱾ ᱟᱫᱚ ᱪᱮᱫ ᱜᱮᱨᱮᱱᱴᱤ ᱢᱮᱱᱟᱜ-ᱟ ᱦᱟᱸᱰᱮ ᱥᱩᱠᱛᱮ ᱵᱮᱱ ᱛᱟᱦᱮᱸ ᱫᱟᱲᱮᱭᱟᱜ-ᱟ ᱾ ᱱᱚᱸᱜ-ᱚᱝᱠᱟᱱ ᱠᱟᱛᱷᱟ ᱟᱨᱠᱤ ᱾
ᱟᱫᱚ ᱱᱚᱜ-ᱚᱭ ᱡᱮ ᱡᱟᱦᱟᱸᱭ ᱜᱮ ᱥᱟᱠᱟᱢ ᱠᱚ ᱚᱲᱮᱡᱟ ᱩᱱᱠᱩ ᱫᱚ ᱠᱤᱱᱛᱩ ᱛᱚ ᱵᱷᱟᱜᱤ ᱢᱮᱫ ᱛᱮᱫᱚ ᱡᱟᱦᱟᱸ ᱛᱤᱱᱟᱹᱜ ᱵᱷᱟᱜᱤ ᱦᱩᱭᱩᱜ ᱨᱮᱦᱚᱸ ᱟᱭᱟᱜ ᱢᱚᱱᱮ ᱫᱤᱠ ᱵᱟ ᱡᱟᱦᱟᱸ ᱥᱮᱜᱠᱟ ᱛᱮᱜᱮ ᱠᱤᱱᱛᱩ ᱦᱚᱲ ᱫᱚ ᱩᱱᱤ ᱫᱚ ᱠᱷᱟᱨᱟᱯ ᱢᱮᱫ ᱛᱮᱜᱮ ᱠᱚ ᱧᱮᱞᱮᱭᱟ ᱪᱮᱫᱟᱜ ᱥᱮ ᱩᱱᱤ ᱫᱚ ᱩᱝᱠᱩ ᱥᱚᱢᱟᱱ ᱢᱟᱱᱮ ᱦᱚᱸᱛᱚ ᱵᱟᱭ ᱵᱟᱲᱟᱭᱟ ᱡᱮ ᱟᱢ ᱪᱮᱫ ᱠᱷᱟᱹᱛᱤᱨ ᱟᱢᱟᱜ ᱪᱮᱫ ᱟᱱᱟᱴ ᱦᱩᱭᱞᱮᱱ ᱛᱟᱢᱟ ᱥᱮ ᱮᱴᱠᱮᱴᱚᱬᱮ ᱦᱩᱭᱞᱮᱱ ᱛᱟᱢᱛᱮ ᱟᱢ ᱱᱚᱝᱠᱟᱢ ᱠᱟᱹᱢᱤᱭᱟᱠᱟᱫᱟ ᱥᱮ ᱪᱮᱫ ᱮᱢ ᱪᱤᱠ ᱪᱤᱠᱟᱹᱣ ᱟᱠᱟᱫᱟ, ᱢᱮᱱᱠᱷᱟᱱ ᱩᱝᱠᱩ ᱫᱚ ᱢᱤᱫᱴᱮᱱ ᱟᱞᱟᱫᱟ ᱜᱮᱠᱚ ᱞᱮᱠᱷᱟᱜ-ᱟ ᱡᱮ ᱩᱝᱠᱩ ᱫᱚ ᱱᱚᱝᱠ ᱱᱚᱝᱠᱟ ᱱᱚᱝᱠᱟ ᱥᱟᱠᱟᱢ ᱚᱲᱮᱡ ᱦᱩᱭ ᱟᱠᱟᱱᱟ ᱟᱨ ᱟᱭᱢᱟ ᱠᱟᱛᱷᱟ ᱦᱚᱸᱠᱚ ᱞᱟᱹᱭᱟ ᱾